ᱥᱟᱜᱩᱱ ᱥᱮᱛᱟᱜ ᱟᱡᱚᱢᱚᱜ ᱠᱟᱱᱟ ᱡᱚᱦᱟᱨ ᱡᱚᱦᱟᱨ ᱦᱳᱭ
ᱢᱟᱥᱮ ᱟᱹᱵᱤᱱᱟᱜ ᱟᱨ ᱱᱟᱯᱟᱭ ᱵᱟᱲᱟ ᱜᱮ ᱨᱚᱲ ᱠᱚ ᱵᱷᱟᱹᱜᱤ ᱧᱚᱜ ᱟᱸᱡᱚᱢᱚᱜ ᱠᱟᱱᱟ ᱛᱚ
ᱦᱮᱸ ᱜᱚᱝᱠᱮ ᱨᱚᱲ ᱢᱮᱱᱫᱟᱞᱤᱧ ᱦᱮᱸ ᱜᱚᱝᱠᱮ ᱨᱚᱲ ᱠᱚ ᱵᱷᱟᱹᱜᱤ ᱜᱮ ᱟᱸᱡᱚᱢᱚᱜ ᱠᱟᱱ ᱜᱮᱭᱟ ᱟᱹᱞᱤᱧᱟᱜ ᱨᱚᱲ ᱜᱮ ᱚᱠᱟ ᱞᱮᱠᱟ ᱵᱤᱱ ᱟᱸᱡᱚᱢᱫᱟ
ᱦᱟᱸ ᱱᱟᱯᱟᱭ ᱜᱮ ᱟᱸᱡᱚᱢᱚᱜ ᱠᱟᱱᱟ
ᱚ ᱟᱫᱚ ᱜᱚᱝᱠᱮ ᱦᱮᱸ ᱜᱚᱝᱠᱮ ᱚᱲᱟᱜ ᱠᱚᱨᱮ ᱡᱚᱛᱚ ᱱᱟᱯᱟᱭ ᱜᱮ ᱫᱤᱭᱮ ᱟᱵᱮᱱ ᱨᱮᱱ ᱜᱚ ᱵᱟᱵᱟ ᱠᱤᱱ ᱱᱟᱯᱟᱭ ᱜᱮᱭᱟ ᱡᱚᱛᱚ ᱢᱟᱱᱮ ᱚᱲᱟᱜ ᱠᱚᱨᱮ ᱟᱨᱠᱤ
ᱦᱳᱭ ᱦᱳᱭ ᱦᱳᱭ ᱡᱚᱛᱚ ᱜᱮᱠᱚ ᱱᱟᱯᱟᱭ ᱜᱮ
ᱟᱫᱚ ᱪᱚᱞᱚ ᱢᱤᱫᱴᱟᱝ ᱴᱚᱯᱤᱠ ᱥᱟᱵ ᱠᱟᱛᱮᱜ ᱞᱟᱝ ᱟᱞᱳᱪᱚᱱᱟ ᱞᱮᱜᱮ ᱡᱟᱦᱟᱸ
ᱦᱮᱸ ᱦᱮᱸ ᱜᱚᱝᱠᱮ ᱞᱟᱹᱭ ᱵᱤᱱ ᱞᱟᱹᱭ ᱵᱤᱱ ᱦᱮᱸ ᱞᱟᱹᱭ ᱵᱤᱱ ᱜᱮᱵᱤᱱ
ᱦᱮᱸ ᱢᱮ
ᱦᱮᱸ ᱜᱚᱝᱠᱮ ᱞᱟᱹᱭ ᱵᱤᱱ ᱢᱟ
ᱱᱮᱜ ᱮ ᱱᱤᱛᱚᱜ ᱢᱟ ᱪᱟᱥ ᱫᱤᱱ ᱠᱟᱱᱟ
ᱦᱮᱸ
ᱦᱮᱸ ᱟᱫᱚ ᱟᱯᱮ ᱪᱟᱥ ᱠᱚᱫᱚ ᱮᱦᱚᱵ ᱜᱚᱫ ᱟᱠᱟᱱᱟ ᱥᱮ ᱟᱣᱨᱤᱭᱟ
ᱪᱟᱥ ᱜᱚᱢᱠᱮ ᱪᱟᱥ ᱠᱚᱫᱚ ᱮᱦᱚᱵ ᱫᱚ ᱮᱦᱚᱵ ᱠᱟᱱ ᱜᱮᱭᱟ ᱵᱟᱝ ᱫᱚ ᱵᱟᱝ ᱛᱚ ᱟᱫᱚ ᱚᱱᱟ ᱦᱚᱸᱚᱸ ᱡᱟᱭᱜᱟ ᱡᱟᱭᱜᱟ ᱜᱚᱝᱠᱮ, ᱡᱚᱛᱚ ᱡᱟᱭᱜᱟ ᱛᱚ ᱵᱟᱝ ᱫᱟᱜ ᱟᱠᱟᱱ ᱛᱟᱞᱮᱭᱟ᱾ ᱟᱨᱠᱤ ᱱᱚᱣᱟ ᱵᱟᱹᱫ ᱨᱮᱫᱚ ᱵᱟᱝ ᱫᱟᱜ ᱟᱠᱟᱱ ᱛᱟᱞᱮᱭᱟ ᱛᱟᱦᱞᱮ ᱵᱟᱹᱫᱽ ᱨᱮᱫᱚ ᱨᱚᱦᱚᱭ ᱫᱚ ᱵᱟᱝ ᱦᱩᱭᱩᱜ ᱠᱟᱱᱟ, ᱟᱨᱠᱤ᱾
ᱟᱪᱪᱷᱟ
ᱡᱟᱦᱟᱸ ᱚᱱᱟ ᱵᱟᱹᱭᱦᱟᱹᱲ ᱠᱚ, ᱵᱟᱹᱭᱦᱟᱹᱲ ᱠᱚᱫᱚ ᱨᱚᱦᱚᱭ ᱪᱟᱞᱟᱜ ᱠᱟᱱ ᱜᱮᱭᱟ
ᱟᱪᱪᱷᱟ ᱟᱪᱪᱷᱟ
ᱟᱫᱚ ᱨᱚᱦᱚᱭ ᱫᱚᱞᱮ ᱨᱚᱦᱚᱭ ᱠᱮᱫ ᱜᱮᱭᱟ ᱟᱫᱚ ᱢᱟᱱᱮ ᱡᱟᱦᱟᱸ ᱠᱚ ᱛᱚᱞᱟ ᱠᱚ ᱦᱩᱭ ᱞᱮᱱ ᱜᱮᱭᱟ ᱚᱱᱟ ᱠᱚᱫᱚᱞᱮ ᱨᱚᱦᱚᱭ ᱠᱮᱫᱟ ᱟᱨᱠᱤ ᱟᱫᱚ ᱱᱤᱛᱳᱜ ᱫᱚ ᱛᱚᱞᱟ ᱠᱚᱦᱚᱸ ᱢᱤᱫ ᱵᱟᱨ ᱫᱚ ᱠᱟᱹᱴᱤᱡ ᱛᱟᱦᱮᱸ ᱠᱟᱱᱟ ᱟᱨᱠᱤ ᱢᱟᱱᱮ ᱡᱟᱦᱟᱸ ᱠᱚ ᱦᱩᱭ ᱫᱚ ᱦᱩᱭ ᱠᱚᱜᱼᱟ ᱚᱱᱟ ᱠᱚᱦᱚᱸ ᱟᱫᱚ ᱩᱱ ᱥᱚᱢᱚᱭ ᱪᱮᱬᱮ ᱠᱚᱠᱚ ᱡᱚᱢ ᱠᱮᱫ ᱜᱮ ᱟᱫᱚ ᱚᱱᱟ ᱤᱭᱟᱹᱛᱮ ᱵᱟᱝ ᱦᱩᱭ ᱞᱮᱱ ᱜᱮᱭᱟ ᱫᱤᱭᱮ ᱚᱱᱟ ᱠᱚ ᱤ ᱢᱟᱱᱮ ᱟᱨᱦᱚ ᱱᱟᱣᱟᱛᱮ ᱜᱤᱰᱤ ᱦᱩᱭᱮᱱᱟ ᱟᱫᱚ, ᱳᱭ ᱪᱟᱨᱟ ᱠᱚᱦᱚᱸ ᱠᱟᱹᱴᱤᱡ ᱜᱮᱭᱟ ᱛᱟᱦᱚᱞᱮ ᱚᱱᱟ ᱠᱚ ᱦᱟᱨᱟ ᱞᱮᱱᱠᱷᱟᱱ ᱜᱮ ᱟᱫᱚ ᱯᱚᱨᱮᱨ ᱫᱟᱜ ᱨᱮ ᱪᱮᱥᱴᱟ ᱦᱩᱭᱩᱜ ᱠᱟᱱᱟ ᱡᱮ, ᱚᱱᱟ ᱨᱮᱜᱮ ᱨᱚᱦᱚᱭ ᱦᱩᱭᱩᱜᱼᱟ ᱟᱨᱠᱤ᱾
ᱦᱮᱸ ᱱᱟᱯᱟᱭ ᱠᱟᱛᱷᱟ᱾ ᱫᱚ ᱱᱚᱝᱠᱟ ᱜᱮ ᱦᱟᱜ ᱱᱚᱱᱚᱛᱮ ᱦᱚᱸ᱾ ᱩᱱᱟᱹᱜ ᱫᱚᱥᱮᱫ ᱦᱚᱸ ᱨᱤᱭᱟᱹᱜᱼᱟ ᱫᱟᱜ ᱠᱚ ᱠᱚᱢ ᱠᱟ ᱠᱟᱛᱮ᱾ ᱦᱮᱸ ᱟᱫᱚ ᱵᱟᱹᱭ ᱵᱟᱹᱭᱛᱮ ᱦᱟᱸᱜ ᱦᱩᱭᱩᱜ ᱜᱮᱪᱚ ᱦᱟᱸᱜ, ᱫᱟᱜ ᱞᱮᱠᱷᱟᱱᱮ, ᱫᱟᱜ ᱠᱚ ᱡᱟᱹᱲᱤ ᱦᱩᱭ ᱞᱮᱱ ᱠᱷᱟᱱ᱾
ᱟᱪᱷᱟ ᱟᱪᱷᱟ ᱛᱟᱦᱞᱮ ᱜᱚᱝᱠᱮ ᱟᱯᱮ ᱚᱱᱛᱮ ᱫᱚ ᱨᱚᱦᱚᱭ ᱠᱚᱫᱚ ᱛᱤᱱᱟᱹᱜ ᱥᱟᱺᱜᱤᱧ ᱱᱟ᱾
ᱦ ᱱᱚᱝᱠᱟ ᱜᱮ, ᱫᱚᱢᱮ ᱮᱠᱴᱟ ᱫᱚ ᱟᱹᱣᱨᱤᱭᱟᱜᱼᱟ, ᱫᱟᱜ ᱠᱚ ᱠᱚᱢ ᱠᱟᱛᱮ ᱦᱮᱸ᱾ ᱥᱮᱨᱢᱟ ᱡᱟᱹᱲᱤ ᱦᱟᱸᱜ ᱠᱚᱢ ᱜᱮᱭᱟ ᱱᱤᱭᱟᱹ ᱫ ᱫᱚ᱾ ᱚᱱᱟ ᱠᱷᱟᱹᱛᱤᱨ ᱛᱮ ᱟᱹᱨᱤ ᱟᱨᱠᱤ᱾
ᱚ ᱛᱟᱦᱞᱮ ᱜᱚᱝᱠᱮ ᱚᱱᱟ ᱡᱟᱦᱟᱸ ᱮ ᱵᱟᱨᱫᱤᱱ ᱞᱟᱦᱟ ᱚᱱᱮ ᱢᱤᱫᱴᱮᱱ ᱡᱟᱹᱯᱩᱫ ᱠᱮᱫ ᱫᱚᱭ, ᱢᱟᱱᱮ ᱟᱹᱰᱤ ᱡᱳᱨ ᱜᱮ ᱫᱟᱜ ᱠᱮᱫᱟ, ᱚᱱᱟ ᱫᱟᱜ ᱫᱚ ᱟᱯᱮᱥᱮᱫ ᱦᱩᱭ ᱞᱮᱱ ᱜᱮᱭᱟ ᱥᱮ ᱛᱟᱦᱚᱞᱮ ᱵᱟᱝᱼᱟ?
ᱦᱩᱭ ᱞᱮᱱᱟ ᱦᱩᱭ ᱫᱚ᱾ ᱟᱫᱚ ᱱᱮᱜᱼᱮ ᱛᱚ ᱟᱫᱚ ᱡᱟᱹᱯᱩᱫ ᱪᱟᱵᱟᱭᱮᱱ ᱠᱷᱟᱱ ᱜᱮ, ᱦᱟᱸᱜ ᱵᱟᱹᱭ ᱵᱟᱹᱭᱛᱮ ᱧᱩᱛᱩᱢ ᱠᱚ ᱚᱞᱚᱱ ᱠᱟᱱᱟ, ᱟᱫᱚ ᱚᱱᱟ ᱡᱟᱦᱟᱸ ᱡᱷᱟᱚᱢᱚᱨ ᱡᱟᱹᱲᱤ ᱠᱚᱫᱚ ᱚᱱᱠᱟᱚ ᱵᱟᱹᱱᱩᱜᱼᱟᱛᱚ, ᱡᱟᱨ ᱯᱷᱚᱞᱮ ᱟᱫᱚ ᱦᱳᱭ ᱛᱟᱦᱞᱮ ᱟᱯᱮ ᱫᱤᱥᱚᱢ ᱥᱮᱫ ᱫᱚ, ᱟᱫᱚ ᱜᱚᱴ, ᱡᱚᱦᱟᱨ, ᱠᱚᱫᱚ ᱚᱠᱟᱞᱮᱠᱟ᱾
ᱜᱚᱝᱠᱮ ᱞᱟᱹᱭ ᱵᱤᱱ ᱢᱟ᱾
ᱫᱤᱥᱚᱢ ᱥᱮᱫ ᱫᱚ ᱜᱚᱰ, ᱡᱚᱦᱟᱨ, ᱠᱚᱫᱚ ᱚᱠᱟ ᱞᱮᱠᱟ ᱯᱮ ᱢᱟᱱᱟᱣ ᱜᱮᱛᱟᱵᱚᱱ ᱜᱮᱭᱟ? ᱚᱱᱛᱮ ᱫᱚ?
ᱟᱫᱚ ᱚᱠᱟᱞᱮᱠᱟᱱᱟᱜ ᱜᱚᱰ ᱡᱚᱦᱟᱨ ᱵᱮᱱ ᱢᱮᱱ ᱪᱚᱭᱮᱫᱟ᱾ ᱵᱟᱹᱞᱤᱧ ᱵᱩᱡ ᱫᱟᱲᱮᱭᱟᱜ ᱠᱟᱱᱟ᱾
ᱜᱚᱰ ᱡᱚᱦᱟᱨ ᱵᱚᱞᱛᱮ, ᱟᱵᱚ ᱫᱚ ᱟᱹᱨᱤᱪᱟᱞᱤ ᱨᱮ ᱢᱮᱱᱟᱜ ᱛᱟᱵᱚᱱᱟ᱾ ᱢᱟᱨᱟᱝ ᱠᱚᱫᱚ ᱵᱚᱱ ᱡᱚᱦᱟᱨ ᱟᱠᱚ ᱠᱟᱱᱟ᱾ ᱦᱮᱸ ᱥᱟᱸᱶᱛᱮ ᱡᱮᱢᱚᱱ ᱵᱚᱸᱜᱟ, ᱵᱩᱨᱩ, ᱨᱮᱱᱟᱜ ᱢᱤᱫᱴᱚᱠᱚᱢ ᱡᱚᱦᱟᱨ ᱛᱟᱵᱚᱱ᱾
ᱦᱩᱸ
ᱦᱮᱸ ᱤᱱᱟᱹ ᱥᱟᱶᱛᱮ, ᱟᱡᱷᱱᱟᱨ ᱡᱚᱦᱟᱨ ᱢᱮᱱᱟᱜ ᱛᱟᱵᱚᱱᱟ᱾ ᱵᱟᱞᱟᱭᱟ ᱡᱚᱦᱟᱨ ᱢᱮᱱᱟᱜ ᱛᱟᱚᱱᱟ᱾ ᱛᱟᱵᱚᱱᱟ ᱦᱚᱜᱼᱱᱟ ᱠᱚ ᱪᱮᱫ ᱞᱮᱠᱟ ᱪᱚᱞ ᱢᱮᱱᱟᱜᱼᱟ᱾ ᱟᱵᱤᱱ ᱥᱮᱫ ᱫᱚ ᱚᱱᱛᱮ?
ᱵᱟᱝ ᱥᱮ, ᱚᱱᱟ ᱠᱚᱫᱚ ᱜᱚᱰ ᱡᱚᱦᱟᱨ ᱠᱚᱫᱚ ᱢᱮᱱᱟᱜ ᱜᱮᱭᱟ᱾
ᱟᱪᱪᱷᱟ
ᱡᱮᱢᱚᱱ ᱦᱟᱸᱜ ᱟᱹᱰᱤ ᱨᱚᱠᱚᱢ ᱧᱮᱞᱚᱜᱚᱜ ᱠᱟᱱ ᱜᱮᱭᱟ, ᱧᱮᱞ ᱧᱮᱞ ᱛᱮᱦᱚᱸ ᱛᱮᱤᱦᱤᱧ ᱫᱚ ᱦᱟᱸᱜ ᱦᱳᱭᱛᱳ
ᱧᱮᱞᱟᱵᱤᱱ, ᱯᱮᱲᱟ ᱠᱚᱵᱚᱱ ᱵᱤᱫᱟᱹᱭ ᱚᱠᱛᱚ ᱚᱱᱟ ᱫᱚ ᱛᱩᱢᱵᱩᱫ ᱠᱟᱛᱮ ᱵᱚᱱ ᱡᱚᱦᱟᱨ ᱟᱠᱚ ᱠᱟᱱᱟ ᱚᱰᱮᱸᱜᱮ ᱦᱮᱸ᱾ ᱟᱨ ᱵᱚᱸᱜᱟ ᱵᱩᱨᱩ ᱴᱷᱮᱱ ᱵᱚᱱ, ᱡᱟᱦᱮᱨ ᱜᱟᱲ ᱠᱚᱨᱮ ᱵᱚᱱ ᱵᱚᱸᱜᱟ ᱥᱚᱢ ᱡ ᱤᱠᱷᱩ ᱢᱟᱛᱮᱫ ᱵᱚᱱ ᱡᱚᱦᱟᱨᱚᱜ ᱠᱟᱱᱟ᱾
ᱦᱮᱸ
ᱟᱨ ᱦᱚᱳᱭᱛᱚ ᱦᱚᱨ ᱦᱚᱨᱛᱮ ᱪᱟᱞᱟᱜ ᱚᱠᱛᱚ ᱡᱟᱦᱟᱸᱭ ᱚᱱᱠᱟ ᱡᱩᱫᱤ ᱛᱤᱸᱜᱩ ᱠᱟᱛᱮ ᱡᱚᱦᱟᱨ ᱛᱤᱸᱜᱩ ᱠᱟᱛᱮ ᱦᱚᱸᱵᱚᱱ ᱡᱚᱦᱟᱨ ᱮᱫᱟ ᱚᱱᱠᱟᱱᱟᱜ ᱟᱹᱱ ᱟᱹᱟᱹᱨᱤ ᱠᱚ ᱪᱮᱫ ᱞᱮᱠᱟ, ᱟᱯᱮ ᱦᱚᱸ ᱚᱱᱛᱮ ᱦᱚᱸ ᱱᱚᱝᱠᱟ ᱜᱮ ᱥᱮ?
ᱵᱟᱝ ᱵᱟᱝ ᱜᱚᱝᱠᱮ, ᱟᱞᱮ ᱥᱮᱫ ᱫᱚ ᱚᱱᱟ ᱠᱚᱫᱚ ᱵᱟᱹᱱᱩᱜᱼᱟ, ᱚᱱᱮ ᱡᱟᱦᱟᱸ ᱵᱮᱱ ᱢᱮᱱ ᱦᱚᱪᱚᱭᱮᱫᱟ ᱦᱟᱱᱮ ᱡᱚᱦᱟᱨ ᱟᱨᱠᱤ᱾ ᱜᱚᱰ ᱡᱚᱦᱟᱨ ᱟᱨᱠᱤ, ᱟᱞᱮᱥᱮᱫ ᱫᱚ ᱚᱱᱮ ᱰᱚᱚᱵᱚᱜ ᱡᱚᱦᱟᱨ ᱜᱮ ᱢᱮᱱᱟᱜ ᱜᱮᱭᱟ ᱜᱚᱝᱠᱮ᱾
ᱟᱪᱪᱷᱟ ᱟᱪᱪᱷᱟ
ᱦᱮᱸ ᱢᱟᱱᱮ ᱤᱠᱲᱩᱢ, ᱤᱠᱲᱩᱢ ᱠᱟᱛᱮᱜ ᱟᱨᱠᱤ ᱚᱱᱟ ᱠᱚᱜᱮ ᱡᱚᱦᱟᱨ ᱜᱮ ᱢᱮᱱᱟᱜ ᱠᱤᱭᱟ᱾ ᱦᱮ
ᱚᱱᱟ ᱠᱚ ᱵᱷᱤᱛᱤᱨ ᱨᱮᱱᱟᱜ ᱟᱹᱨᱤ ᱪᱟᱹᱞᱤ ᱠᱟᱱ ᱛᱟᱵᱚᱱ ᱜᱮᱭᱟ ᱚᱱᱟ ᱦᱚᱸ
ᱦᱮᱸ ᱟᱫᱚ ᱵᱟᱝᱠᱷᱟᱱ ᱫᱚ ᱮᱴᱟᱜ ᱮᱴᱟᱜ ᱡᱟᱭᱜᱟ ᱠᱚᱨ ᱫᱚ ᱧᱮᱞ ᱦᱩᱭ ᱠᱟᱱᱟ ᱱᱮᱛᱟᱨ ᱫᱚ ᱦᱟᱱᱮ ᱮᱜ ᱛᱤ ᱟᱨ ᱠᱟᱴᱟ ᱠᱚ ᱡᱷᱟᱜ ᱟᱠᱚ ᱠᱷᱟᱱ ᱜᱮᱠᱚ ᱡᱚᱦᱟᱨ ᱦᱩᱭᱱᱟ ᱟᱨᱠᱤ
ᱦᱮᱸ ᱦᱮᱸ ᱟᱫᱚ ᱚᱱᱟ ᱫᱚ ᱟᱵᱚᱣᱟᱜ ᱟᱹᱨᱤ ᱪᱟᱹᱞᱤ ᱨᱮᱜᱮ ᱯᱟᱲᱟᱜ ᱠᱟᱱᱟ ᱥᱮ ᱵᱟᱝ ᱚᱱᱟ ᱫᱚ ᱡᱟᱦᱟᱸ ᱫᱚ ᱠᱟᱴᱟ ᱥᱟᱵ ᱠᱚᱛᱮ ᱡᱟᱦᱟᱸ ᱡᱟᱦᱟᱸ ᱠᱚ ᱮᱴᱟᱜ ᱡᱟᱹᱛᱤ ᱠᱚᱣᱟᱜ ᱪᱚᱞ ᱢᱮᱱᱟᱜᱼᱟ ᱡᱟᱦᱟᱸ ᱞᱮᱠᱟ ᱡᱟᱦᱟᱞᱮᱠᱟ ᱡᱩᱫᱤ ᱧᱮᱞᱚᱜᱼᱟ ᱵᱟᱞᱟ ᱯᱮᱲᱟ ᱡᱚᱦᱟᱨ ᱠᱚ ᱡᱟᱦᱟᱸ ᱚᱱᱟᱵᱤᱱ ᱵᱚᱨᱟᱭ ᱜᱮᱭᱟ ᱛᱚ
ᱛᱟᱲᱟᱢ ᱵᱟᱞᱟ ᱵᱟᱞᱟᱭᱟ ᱟᱨᱠᱤ ᱡᱟᱦᱟᱸᱭ
ᱦᱳᱭ ᱚᱱᱟ ᱨᱮᱫᱚ ᱛᱤ ᱠᱚ ᱞᱚᱠᱟ ᱠᱟᱛᱮ ᱡᱟᱦᱟᱸ ᱟᱵᱚ ᱚᱠᱟ ᱠᱷᱚᱱ ᱜᱮ ᱚᱠᱟ ᱞᱮᱠᱟ ᱪᱚᱞᱫᱤᱛ ᱦᱚᱸ ᱢᱮᱱᱟᱜ ᱜᱮᱭᱟ ᱟᱯᱮ ᱥᱮᱫ ᱫᱚ ᱧᱮᱞ ᱧᱟᱢ ᱜᱮᱭᱟ ᱥᱮ ᱵᱟᱝᱟ
ᱡᱮᱢᱚᱱ ᱚᱱᱟ ᱠᱚᱫᱚ ᱟᱞᱮ ᱥᱮᱫ ᱫᱚ ᱱᱤᱛᱳᱜ ᱫᱚ ᱦᱟᱸᱜ ᱵᱟᱹᱱᱩᱜᱼᱟ ᱚᱱᱟ ᱫᱚ ᱵᱟᱝᱠᱷᱟᱱ ᱡᱟᱦᱟᱸ ᱮᱴᱟᱜ ᱦᱮᱸ ᱯᱟᱹᱦᱤᱞ ᱧᱚᱜ ᱫᱚ ᱛᱟᱦᱮᱸ ᱠᱟᱱ ᱜᱮᱭᱟ ᱟᱨᱠᱤ
ᱟᱪᱷᱟ ᱢᱟᱱᱮ ᱢᱮᱫ ᱛᱮ ᱫᱚ ᱦᱟᱸᱜ ᱟᱶᱨᱤᱢ ᱧᱮᱞᱧᱟᱸᱢᱟ ᱡᱮᱢᱚᱱ
ᱢᱟᱱᱮ ᱡᱟᱦᱟᱸᱭ ᱩᱱᱠᱩ ᱜᱚᱲᱚᱢ ᱦᱟᱲᱟᱢ ᱛᱟᱠᱚᱣᱟᱜ ᱟᱨᱠᱤ ᱩᱢᱮᱨ ᱨᱮ ᱟᱨᱠᱤ ᱩᱱᱠᱩ ᱩᱢᱮᱨ ᱨᱮᱫᱚ ᱛᱟᱦᱮᱸ ᱠᱟᱱᱟ ᱟᱨᱠᱤ ᱚᱱᱟ ᱫᱚ
ᱩᱱᱠᱩ ᱫᱚ ᱞᱟᱹᱭ ᱟᱠᱚ ᱟᱨᱠᱤ ᱡᱮ ᱟᱞᱮ ᱫᱚ ᱱᱚᱝᱠᱟ ᱞᱮ ᱱᱚᱝᱠᱟᱭᱮᱫ ᱛᱟᱦᱮᱸᱱᱟ ᱟᱨᱠᱤ
ᱟᱪᱷᱟ
ᱦᱮᱸ ᱱᱚᱣᱟ ᱨᱮᱫᱚ ᱱᱚᱝᱠᱟ ᱤᱭᱟᱹᱜᱼᱟ ᱟᱨᱠᱤ
ᱪᱷᱩᱸᱛ ᱪᱷᱟᱹᱴᱭᱟᱹᱨ ᱠᱚᱨᱮᱱᱟᱜ ᱠᱟᱹᱢᱤ ᱠᱚᱫᱚ ᱚᱠᱟ ᱞᱮᱠᱟ ᱛᱟᱞᱮ ᱡᱟᱦᱟᱸ ᱚᱱᱠᱟ ᱜᱤᱫᱽᱨᱟᱹ ᱠᱚᱠᱚ ᱟᱬᱜᱚ ᱞᱮᱱᱠᱷᱟᱱ ᱟᱸ ᱛᱤᱱᱟᱹᱜ ᱫᱤᱱ ᱠᱚᱨᱮ ᱩᱱᱠᱩᱣᱟᱜ ᱪᱷᱩᱛ ᱯᱷᱮᱲᱟᱣ ᱦᱮᱸ ᱟᱨ ᱚᱱᱮ ᱡᱮᱢᱚᱱ ᱫᱤᱭᱮ ᱠᱚ ᱡᱮ ᱩᱜᱽᱞᱤ ᱥᱟᱨ ᱛᱮ ᱱᱟᱹᱨ ᱠᱚ ᱜᱮᱫ ᱛᱟᱠᱚᱣᱟ ᱱᱚᱣᱟ ᱠᱚᱫᱚ ᱵᱟᱲᱟᱭ ᱦᱮᱱᱟᱜ ᱛᱟᱵᱮᱱᱟ ᱥᱮ
ᱵᱟᱝ ᱟᱫᱚ ᱚᱱᱟ ᱡᱟᱦᱟᱸ ᱪᱷᱩᱛ ᱠᱟᱹᱢᱤ ᱵᱮᱱ ᱢᱮᱱᱫᱟ
ᱦᱳᱭ
ᱠᱟᱹᱢᱤ ᱠᱚᱫᱚ ᱢᱮᱱᱟᱜ ᱛᱟᱞᱮ ᱜᱮᱭᱟ ᱟᱨ ᱚᱱᱮ ᱡᱟᱦᱟᱸ ᱪᱷᱟᱹᱴᱭᱟᱹᱨ ᱟᱫᱚ ᱪᱷᱟᱹᱭᱟᱹᱨ ᱯᱟᱹᱴᱭᱟᱹᱨ ᱫᱚ ᱚᱱᱟ ᱫᱚ ᱟᱞᱮ ᱫᱚ ᱱᱚᱛᱮ ᱫᱚ ᱢᱟᱱᱮ ᱮᱠᱟᱭ ᱵᱷᱟᱵ ᱛᱮᱫᱚ ᱵᱟᱝ ᱦᱩᱭᱩᱜᱼᱟ ᱟᱨᱠᱤ
ᱚ ᱟᱪᱷᱟ ᱦᱚᱭ ᱢᱚᱬᱮ ᱦᱚᱲ ᱠᱚ ᱟᱛᱮᱜᱮ
ᱦᱮᱸ ᱦᱮᱸᱟᱫᱚ ᱚᱱᱟ ᱫᱚ ᱛᱤᱥ ᱦᱩᱭᱩᱜᱼᱟ ᱢᱟᱱᱮ ᱟᱞᱮ ᱥᱮᱫ ᱫᱚ ᱢᱟᱱᱮ ᱪᱷᱟᱹᱴᱭᱟᱹᱨ ᱫᱚ ᱦᱩᱭᱩᱜᱼᱟ ᱦᱟᱱᱮ ᱤᱭᱟᱹ ᱥᱚᱢᱚᱭ ᱟᱨᱠᱤ ᱟᱫᱚ ᱡᱚᱠᱷᱚᱱ ᱡᱟᱦᱟᱸᱭ ᱜᱤᱫᱽᱨᱟᱹ ᱡᱚᱠᱷᱚᱱ ᱫᱟᱠᱟ ᱵᱟᱭ ᱡᱚᱢᱟᱭ
ᱟᱪᱪᱷᱟ
ᱛᱟᱦᱞᱮ ᱩᱱ ᱚᱱᱟ ᱚᱠᱛᱚ ᱨᱮᱜᱮ ᱪᱷᱟᱹᱴᱭᱟᱹᱨ ᱫᱚ ᱦᱩᱭᱩᱜ ᱜᱮᱭᱟ ᱟᱨᱠᱤ ᱛᱟᱦᱚᱞᱮ ᱟᱫᱚ ᱚᱱᱟ ᱢᱤᱫᱴᱮᱱ ᱵᱷᱚᱡᱽ ᱛᱮᱜᱮ ᱢᱟᱱᱮ ᱟᱨᱠᱤ ᱠᱟᱡᱽ ᱠᱮᱫᱟᱭ ᱟᱨᱠᱤ
ᱡᱟᱦᱟᱸᱞᱮᱠᱟ ᱡᱟᱦᱟᱸ ᱞᱮᱠᱟ ᱧᱮᱞ ᱟᱜᱩᱜ ᱠᱟᱱᱟ ᱜᱤᱫᱽᱨᱟᱹ ᱟᱬᱜᱚᱭᱮᱱ ᱠᱷᱟᱱ ᱟᱸ ᱪᱷᱩᱸᱛ ᱯᱷᱮᱨᱟᱣᱼᱟ ᱫᱷᱟᱭ ᱵᱩᱰᱷᱤ ᱦᱤᱡᱩᱜ ᱟᱭ ᱚᱱᱟᱜᱮ ᱮ
ᱞᱩᱜᱲᱤ ᱠᱚᱫᱚ ᱤᱭᱟ ᱨᱮᱜᱮ
ᱞᱩᱜᱽᱲᱤ ᱠᱚ ᱥᱟᱯᱟ ᱥᱟᱯᱷᱤ
ᱟᱭᱳ ᱦᱚᱲᱟᱜ ᱡᱚᱛᱚᱱ ᱦᱮᱸ ᱚᱱᱟ ᱥᱟᱶᱛᱮ ᱦᱮ ᱚᱱᱮᱡᱮ ᱚᱱᱟᱠᱚ ᱠᱟᱹᱢᱤᱭᱮ ᱤᱱᱟ ᱛᱟᱭᱚᱢ ᱦᱟᱸᱜ ᱟᱱᱮ ᱟᱵᱚᱱᱟᱜ ᱡᱟᱦᱟᱸ ᱥᱤᱥᱴᱮᱢ ᱢᱮᱱᱟᱜᱼᱟ ᱟᱛᱱᱟᱜ ᱥᱟᱠᱟᱢ ᱨᱮ ᱦᱟᱸᱜ ᱡᱮ ᱦᱚᱵᱚᱨ ᱮ-ᱟᱭ ᱦᱟᱸᱜ ᱦᱮᱸ
ᱱᱚᱜ-ᱚ ᱱᱚᱝᱠᱟᱱᱟᱜ, ᱟᱨ ᱢᱟᱱᱮ ᱪᱷᱟᱹᱴᱭᱟᱹᱨ ᱥᱮᱞᱮᱫ ᱛᱮᱦᱚᱸ ᱠᱟᱱᱟ ᱟᱨ ᱠᱤᱪᱷᱩ ᱟᱹᱱ ᱟᱨᱤ ᱠᱚ ᱢᱮᱱᱟᱜ ᱛᱟᱵᱚᱱᱟ ᱚᱱᱟ ᱥᱟᱶᱛᱮ ᱡᱚᱠᱷᱚᱱ ᱦᱟᱸᱜ ᱮ ᱢᱟᱨᱟᱝ ᱚᱜ ᱠᱟᱱᱟ ᱦᱟᱸᱜ ᱟᱫᱚ ᱩᱱ ᱫᱚ ᱚᱱᱠᱟᱜ ᱜᱮ ᱮᱸᱼᱼ ᱪᱷᱟᱹᱴᱭᱟᱨ ᱨᱮᱭᱟ ᱵᱚ ᱦᱟᱸᱜ ᱦᱮᱸ ᱪᱷᱟᱹᱴᱭᱟᱹᱨ ᱥᱚᱢᱚᱭ ᱦᱚᱸ ᱟᱵᱚᱨᱮᱱ ᱢᱚᱬᱮ ᱵᱟᱵᱟ ᱠᱚᱠᱚ ᱞᱟᱜᱟᱜ ᱠᱟᱱ ᱛᱟᱵᱚᱱᱟ ᱚᱱᱟ ᱞᱮᱠᱟᱛᱮ ᱪᱷᱟᱹᱴᱭᱟᱹᱨ ᱠᱚ ᱦᱩᱭᱩᱜ ᱠᱟᱱᱟ᱾ ᱚᱱᱟ ᱯᱚᱨᱮ ᱡᱩᱫᱤ ᱧᱮᱞᱚᱜᱚᱜᱼᱟ ᱡᱮ ᱟᱨᱦᱚᱸ ᱩᱱᱤ ᱜᱤᱫᱽᱨᱟᱹ ᱪᱮᱛᱟᱱ ᱰᱟᱴᱟ ᱯᱳᱭᱞᱳ ᱚᱢᱚᱱᱟᱭᱟ ᱚᱱᱠᱟ ᱞᱮᱠᱷᱟᱱ ᱛᱮᱠᱷᱟᱱ ᱩᱱᱤᱭᱟᱜ ᱟᱨᱦᱚᱸ ᱚᱱᱟ ᱵᱟᱫᱷᱚᱠ ᱨᱟᱹᱯᱩᱫ ᱞᱟᱹᱜᱤᱫ ᱛᱮ ᱢᱚᱜᱽᱨᱟ ᱥᱤᱱᱟᱹᱢ ᱵᱟᱠᱷᱟᱱ ᱯᱟᱹᱦᱤᱞ ᱵᱟᱯᱞᱟ ᱦᱩᱭᱩᱜ ᱛᱟᱭᱟ, ᱱᱚᱣᱟ ᱠᱚ ᱚᱯᱮ ᱥᱮᱫ ᱚᱠᱟ ᱞᱮᱠᱟ ᱪᱟᱞ ᱢᱮᱱᱟᱜ-ᱟ?
ᱵᱟᱝ ᱜᱚᱢᱠᱮ ᱟᱞᱮ ᱥᱮᱫ ᱫᱚ ᱱᱚᱣᱟ ᱡᱟᱸᱦᱟ ᱠᱟᱛᱷᱟ ᱵᱮᱱ ᱢᱮᱱ ᱠᱮᱫᱟ ᱡᱮ ᱪᱮᱛᱟᱱ ᱰᱟᱴᱟᱼᱼ ᱢᱚᱱᱟ ᱠᱷᱟᱱ ᱪᱮᱫ ᱵᱮᱱ ᱞᱟᱹᱭᱪᱚ ᱠᱮᱫᱟ ᱚᱱᱟ ᱫᱚ?
ᱢᱳᱜᱨᱟ ᱥᱤᱱᱟᱢ ᱟᱨ ᱵᱟᱠᱷᱟᱱ ᱫᱚ ᱵᱷᱤᱱᱟᱹ ᱫᱟᱨᱮ ᱨᱮ ᱵᱟᱯᱞᱟ ᱠᱟᱛᱮᱜ ᱚᱱᱟ ᱫᱚ ᱵᱟᱫᱷᱟ ᱛᱮᱠᱚ ᱪᱤᱠᱟ ᱪᱷᱤᱸᱰᱟᱹ ᱦᱳ ᱚᱱᱟ ᱫᱚ ᱢᱤᱫᱴᱟᱝ ᱢᱳᱜᱨᱟ ᱥᱤᱱᱟᱹᱢ ᱫᱚ ᱪᱮᱜ ᱞᱮᱠᱟ ᱚᱱᱮ ᱡᱮᱢᱚᱱ ᱢᱳᱜᱨᱟ ᱨᱮ ᱤᱫᱤ ᱠᱟᱛᱮ ᱦᱟᱸᱜ ᱮᱴᱟᱜ ᱥᱤᱢᱟᱹ ᱨᱮ ᱤᱫᱤ ᱠᱟᱛᱮᱫ ᱜᱳᱜᱨᱟ ᱚᱸᱰᱮ ᱫᱟᱜ ᱫᱩᱞ ᱯᱟᱨᱚᱢ ᱠᱟᱛᱮᱫ ᱚᱱᱟ ᱫᱟᱜ ᱧᱚᱜ ᱛᱮ ᱟᱫᱚ ᱢᱟᱢᱟ ᱵᱷᱟᱜᱽᱱᱟ ᱚᱸᱰᱮ ᱠᱤᱱ ᱡᱚᱢᱟ
ᱚ
ᱦᱮᱸ
ᱜᱚᱝᱠᱮ ᱱᱚᱣᱟ ᱠᱚᱫᱚ ᱵᱟᱹᱱᱩᱜ ᱵᱟᱹᱱᱩᱜ ᱜᱮᱭᱟ ᱱᱚᱣᱟ ᱠᱚ ᱫᱚ ᱟᱞᱮ ᱥᱮᱫ ᱫᱚ ᱱᱚᱝᱠᱟᱱᱟᱜ ᱨᱮ ᱟᱹᱨᱤᱪᱟᱹᱞᱤ ᱠᱚᱫᱚ ᱵᱟᱹᱱᱩᱜᱼᱟ ᱟᱨᱠᱤ ᱟᱫᱚ ᱟᱸᱡᱚᱢ ᱵᱟᱲᱟ ᱦᱚᱸ ᱵᱟᱝ ᱦᱩᱭ ᱟᱠᱟᱱᱟ ᱟᱫᱚ
ᱛᱮ ᱦᱟᱸᱜ ᱠᱟᱹᱴᱤᱡ ᱦᱮᱱᱛᱮ ᱱᱟᱷᱟᱛᱮᱜ ᱠᱟᱱ ᱜᱮᱭᱟ ᱚᱱᱟ ᱠᱚᱫᱚ ᱦᱟᱸᱜ ᱢᱤᱫ ᱫᱤᱱ ᱥᱟᱢᱴᱟᱜ ᱟᱵᱚᱱ ᱦᱟᱸᱜ
ᱜᱚᱝᱠᱮ ᱱᱮᱛᱟᱨ ᱫᱚ ᱡᱟᱦᱟᱸ ᱫᱚ ᱚᱱᱮ ᱠᱚ ᱢᱮᱱ ᱦᱚᱪᱚᱭᱮᱫᱟ ᱡᱮ ᱦᱟᱹᱲᱩ ᱵᱟᱯᱞᱟ ᱫᱟᱜ ᱟᱸᱡᱚᱢ ᱵᱟᱲᱟ ᱠᱟᱫᱟ ᱥᱮ ᱵᱟᱝ ᱢᱮᱱᱫᱟᱞᱤᱧ ᱟᱸᱡᱚᱢ ᱵᱟᱲᱟ ᱠᱟᱫᱟᱵᱤᱱ ᱥᱮ ᱵᱟᱝ
ᱦᱳᱭ ᱟᱸᱡᱚᱢ ᱦᱩᱭ ᱠᱟᱱᱟ ᱚᱱᱟ ᱫᱚ
ᱜᱚᱝᱠᱮ ᱢᱟᱱᱮ ᱚᱱᱟ ᱫᱚ ᱟᱯᱮ ᱫᱚ ᱚᱠᱟ ᱞᱮᱠᱟ ᱯᱮ ᱢᱟᱱᱟᱣ ᱜᱮᱭᱟ ᱟᱨᱠᱤ ᱚᱱᱟ ᱫᱚ
ᱚᱱᱟ ᱫᱚ ᱦᱟᱸᱜ ᱵᱟᱰᱟᱭ ᱵᱟᱹᱱᱩᱜ ᱟᱥᱮ ᱚᱠᱟ ᱞᱮᱠᱟ ᱚᱱᱟ ᱫᱚ ᱡᱩᱫᱤ ᱵᱟᱰᱟᱭ ᱠᱷᱟᱱ ᱟᱹᱵᱤᱱ ᱠᱟᱹᱴᱤᱡ ᱞᱟᱹᱭᱼᱟᱜ ᱵᱤᱱ
ᱟᱫᱚ ᱚᱱᱟ ᱟᱨ ᱦᱚᱸ ᱢᱮᱱ ᱦᱚᱪᱚᱭ ᱫᱟᱞᱤᱧ ᱡᱟᱦᱟᱸ ᱚᱱᱟ ᱨᱚᱴᱮ ᱵᱟᱯᱞᱟ ᱠᱚ ᱚᱱᱟ ᱠᱚᱦᱚᱸ ᱟᱯᱮ ᱥᱮᱫ ᱫᱚ ᱦᱩᱭᱩᱜ ᱜᱮᱭᱟ ᱥᱮ ᱵᱟᱝ
ᱟᱞᱮᱥᱮᱫ ᱫᱚ ᱚᱱᱮ ᱪᱷᱟᱹᱴᱭᱟᱹᱨ ᱪᱷᱟᱹᱴᱭᱟᱹᱨ ᱛᱟᱭᱚᱢ ᱡᱟᱦᱟᱸ ᱚᱱᱮ ᱡᱟᱦᱟᱸ ᱞᱟᱹᱭ ᱠᱮᱫ ᱫᱚ ᱡᱮ ᱮ ᱫᱷᱮᱣ ᱫᱷᱮᱨᱮ ᱥᱟᱣ ᱵᱟᱯᱞᱟ ᱥᱚᱢᱚᱭ ᱢᱳᱜᱨᱟ ᱥᱤᱱᱟᱢ ᱥᱮ ᱯᱟᱹᱦᱤᱞ ᱫᱚᱠᱚ ᱢᱮᱱᱟ ᱥᱮᱛᱟ ᱥᱟᱶ ᱠᱚ ᱵᱟᱯᱞᱟ ᱠᱚ ᱛᱟᱦᱮᱸᱱᱟ ᱥᱮᱛᱟ ᱵᱟᱯᱞᱟ ᱠᱚ ᱢᱮᱱᱟ ᱚᱱᱟ ᱫᱚ ᱟᱸᱡᱚᱢ ᱠᱟᱫᱟ ᱥᱮ
ᱦᱮᱸ ᱟᱫᱚ ᱟᱸᱡᱚᱢ ᱵᱟᱲᱟ ᱦᱩᱭ ᱟᱠᱟᱱᱟ ᱚᱱᱟ ᱠᱚᱫᱚ ᱧᱮᱞ ᱵᱟᱲᱟ ᱫᱚ ᱵᱟᱝ ᱦᱩᱭ ᱟᱠᱟᱱᱟ
ᱥᱮᱛᱟᱜ ᱥᱮᱞᱟᱜ ᱵᱟᱯᱞᱟ ᱠᱟᱛᱮᱜ ᱚᱱᱟ ᱟᱨᱦᱚᱸ ᱠᱚ ᱥᱟᱠᱟᱢ ᱠᱚ ᱚᱲᱮᱡ ᱨᱩᱣᱟᱹᱲᱟ ᱡᱟᱦᱟᱸ ᱫᱚ ᱪᱮᱛᱟᱱ ᱰᱟᱴᱟ ᱚᱢᱚᱱᱮ ᱛᱟᱦᱮᱸᱜᱼᱟ ᱛᱚ ᱚᱱᱟ ᱠᱚᱨᱮᱱᱟᱜ ᱵᱟᱫᱷᱚᱠ ᱠᱟᱴᱟᱣ ᱞᱟᱹᱜᱤᱫ ᱜᱮ
ᱚ ᱢᱟᱱᱮ ᱪᱮᱛᱟᱱ ᱰᱟᱴᱟ ᱚᱢᱚᱱᱮ ᱠᱷᱟᱹᱛᱤᱨ ᱛᱮ ᱚᱱᱟ ᱢᱟᱱᱮ ᱠᱚᱨᱟᱣ ᱞᱟᱜᱟᱜᱼᱟ
ᱯᱨᱚᱢ ᱞᱮᱠᱟᱛᱮ ᱟᱨᱦᱚᱸ ᱡᱩᱫᱤ ᱧᱮᱞᱚᱜᱚᱜᱼᱟ ᱵᱷᱮᱜᱟᱨ ᱵᱷᱮᱜᱟᱨ ᱮᱢ ᱢᱮᱱᱟᱜᱼᱟ
ᱦᱮᱸ ᱦᱩᱸᱸ
ᱟᱯᱮ ᱚᱱᱟ ᱫᱷᱟᱨᱮ ᱪᱮᱫ ᱞᱮᱠᱟ ᱪᱚᱞ ᱢᱮᱱᱟᱜᱼᱟ ᱱᱚᱣᱟ ᱠᱚᱫᱚ ᱡᱟ ᱜᱚᱴᱟ ᱫᱤᱥᱚᱢ ᱨᱮᱱᱟᱜ ᱵᱚᱱ ᱜᱟᱞᱢᱟᱨᱟᱣ ᱛᱚᱨᱟ ᱮᱫᱟ ᱛᱚ
ᱦᱮᱸ ᱦᱮᱸ ᱟᱫᱚ ᱜᱚᱝᱠᱮ ᱟᱞᱮᱥᱮᱫ ᱫᱚ ᱚᱱᱮ ᱚᱱᱮ ᱟᱹᱞᱤᱧ ᱞᱤᱧ ᱢᱮᱱ ᱦᱚᱪᱚᱭᱮᱫᱟ ᱡᱮ ᱚᱱᱮ ᱟᱯᱮ ᱚᱱᱛᱮ ᱫᱚ ᱢᱮᱱᱟᱜ ᱜᱮᱭᱟ ᱥᱮ ᱵᱟᱝ-ᱟ ᱟᱨᱠᱤ ᱱᱚᱣᱟ ᱤᱭᱟᱹ ᱫᱚ ᱡᱟᱦᱟᱸ ᱚᱱᱮ ᱨᱚᱴᱮ ᱵᱟᱯᱞᱟ ᱠᱚ ᱟᱨᱠᱤ ᱢᱟᱱᱮ ᱦᱚᱸᱜᱼᱚᱭ ᱡᱮ ᱟᱵᱮᱱ ᱨᱚᱴᱮ ᱵᱟᱯᱞᱟ ᱵᱚᱞᱛᱮ ᱱᱚᱜᱼᱚᱭ ᱡᱮ ᱫᱟᱜ ᱡᱮ ᱵᱟᱭ ᱫᱟᱜ ᱮᱫᱟᱭ ᱦᱮᱸ ᱥᱮ ᱫᱤᱨᱜᱷᱚᱫᱤᱱ ᱫᱷᱚᱨᱮ ᱢᱚᱱᱮ ᱠᱟᱜ ᱵᱮᱱ ᱟᱹᱰᱤ ᱫᱤᱱ ᱫᱷᱚᱨᱮ ᱵᱟᱭ ᱫᱟᱜ ᱫᱟ ᱛᱟᱦᱚᱞᱮ ᱟᱞᱮ ᱱᱚᱛᱮ ᱠᱷᱟᱱ ᱫᱚ ᱪᱤᱠᱟᱹᱭᱟ ᱞᱮ ᱦᱮᱸ ᱡᱟᱦᱟᱸ ᱫᱚ ᱟᱨᱠᱤ ᱢᱟᱱᱮ ᱡᱷᱚᱛᱚ ᱜᱮ ᱱᱤᱝᱠᱟᱹ ᱠᱚᱯᱚᱞ ᱤᱭᱟᱹ ᱜᱚᱞᱯᱚ ᱜᱟᱞᱢᱟᱨᱟᱣ ᱠᱟᱛᱮᱫ ᱟᱨᱠᱤ ᱢᱤᱫ ᱫᱤᱱ ᱫᱚ ᱟᱨ ᱢᱟᱱᱮ ᱚᱱᱮ ᱨᱚᱴᱮ ᱥᱟᱵ ᱠᱟ ᱠᱟᱛᱮ ᱜᱮ ᱟᱨᱠᱤ ᱨᱚᱴᱮ ᱵᱟᱯᱞᱟ ᱞᱮ ᱠᱚᱨᱟᱣᱟ ᱟᱨᱠᱤ
ᱨᱚᱴᱮ ᱥᱟᱵ ᱠᱟᱛᱮᱫ ᱯᱮ ᱵᱟᱯᱞᱟ ᱠᱚᱣᱟ
ᱦᱮᱸ ᱵᱟᱯᱞᱟ ᱠᱚ ᱟᱨᱠᱤ ᱱᱤᱭᱟᱹ ᱫᱚ ᱢᱤᱫᱴᱮᱱ ᱤᱭᱟᱹ ᱜᱮᱛ ᱟᱨᱠᱤ
ᱟᱫᱚ ᱚᱱᱟ ᱠᱷᱟᱱ ᱚᱱᱟ ᱨᱮᱱᱟᱜ ᱤᱭᱟᱹ ᱫᱚ ᱫᱟᱜ ᱡᱟᱲᱤ ᱵᱟᱠᱷᱨᱟ ᱥᱮᱪᱮᱫ ᱫᱚ
ᱫᱟᱜ ᱵᱟᱠᱷᱨᱟ ᱞᱟᱹᱜᱤᱫ ᱛᱮ ᱚᱱᱟᱞᱮ ᱠᱚᱨᱟᱣᱟ ᱟᱫᱚ ᱟᱫᱚ ᱢᱟᱱᱮ ᱚᱸᱰᱮ ᱜᱮ ᱟᱞᱮ ᱦᱚᱸ ᱢᱤᱫ ᱢᱟᱱᱮ ᱡᱟᱦᱟᱸᱭ ᱛᱟᱦᱟᱞᱮ ᱱᱟᱭᱠᱮ ᱟᱨᱠᱤ ᱩᱱᱤ ᱦᱚᱸ ᱚᱱᱟ ᱱᱤᱭᱮ ᱡᱟᱦᱟᱱᱟᱜ ᱮ ᱞᱟᱹᱭ ᱵᱟᱲᱟᱭᱟ ᱟᱨᱠᱤ ᱢᱟᱱᱮ ᱱᱚᱝᱠᱟ ᱵᱚᱸᱜᱟ ᱵᱩᱨᱩ ᱠᱚᱴᱷᱮᱱ ᱜᱮ ᱱᱚᱣᱟ ᱚᱱᱟ ᱠᱚ ᱡᱮᱢᱚᱱ ᱞᱮ ᱦᱩᱭᱩᱜ ᱛᱟᱞᱮ ᱢᱟᱱᱟᱣ ᱠᱮᱫᱟ ᱫᱟᱜ ᱠᱚ ᱡᱟᱹᱲᱤᱭᱟᱞᱮ ᱢᱟᱱᱮ ᱚᱱᱠᱟ ᱞᱮᱠᱟ ᱟᱨᱠᱤ
ᱟᱹᱰᱤ ᱱᱟᱯᱟᱭ ᱟᱹᱰᱤ ᱱᱟᱯᱟᱭ ᱡᱮ-ᱡᱟᱨ ᱠᱤᱪᱷᱩ ᱨᱮᱦᱚᱸ ᱟᱹᱨᱤᱪᱟᱹᱞᱤ ᱫᱚ ᱢᱤᱫᱜᱮᱛᱟᱵᱚ ᱨᱮᱦᱚᱸ ᱮᱞᱟᱠᱟ ᱞᱮᱠᱟᱛᱮ ᱵᱷᱮᱜᱟᱨ ᱛᱟᱵᱚᱱᱟ ᱱᱟᱥᱮ ᱱᱟᱥᱮ ᱫᱚ ᱛᱚ ᱡᱟᱭᱦᱳᱠ ᱛᱮᱦᱮᱧ ᱚᱠᱛᱚ ᱠᱚ ᱠᱚᱢ ᱜᱮ ᱪᱟᱞᱟᱝᱼᱟ ᱠᱚᱢ ᱚᱠᱛᱚ ᱨᱮ ᱟᱹᱰᱤ ᱫᱟᱢᱟᱱ ᱥᱟᱛᱟᱢ ᱛᱮᱞᱟᱝ ᱜᱟᱞᱢᱟᱨᱟᱣ ᱠᱮᱫᱟ ᱢᱟ ᱮᱱᱠᱷᱟᱱ ᱛᱟᱦᱚᱞᱮ ᱦᱟᱸᱜ ᱡᱚᱸᱦᱟᱨ ᱜᱮ ᱛᱟᱞᱮ
ᱡᱚᱸᱦᱟᱨ